ᱦᱮᱞᱳ,
ᱦᱮᱞᱳᱣ,
ᱦᱮᱸ ᱜᱚᱝᱠᱮ ᱟᱸᱡᱚᱢᱚᱜ ᱠᱟᱱᱟ?
ᱦᱮᱞᱳᱣ,
ᱦᱮᱸ ᱦᱮᱞᱳᱣ ᱜᱚᱝᱠᱮ ᱟᱸᱚᱢᱚᱜ ᱠᱟᱱᱟ?
ᱦᱩᱸ ᱦᱩᱸ ᱟᱸᱡᱚᱢᱚᱜ ᱠᱟᱱᱟ᱾ ᱟᱸᱡᱚᱢ ᱧᱟᱢ ᱫᱟᱢ?
ᱦᱮᱸ ᱦᱮᱸ ᱟᱸᱡᱚᱢ ᱞᱟᱹᱭᱫᱟᱹᱧ ᱦᱟᱭᱤᱴ ᱠᱚ ᱪᱮᱜ ᱞᱮᱠᱟ ᱦᱩᱭᱩᱜ ᱛᱟᱢᱟ ᱟᱢᱟᱜ?
ᱤᱧᱟᱹᱜ ᱢᱮᱱᱟᱜ ᱟᱠᱟᱫᱟ ᱯᱟᱸᱪ ᱪᱟᱨ᱾
ᱯᱟᱸᱪ ᱪᱟᱨ?
ᱦᱩᱸ᱾
ᱟᱨ ᱱᱤᱡᱮᱹ ᱥᱚᱵ ᱫᱚ ᱦᱩᱭᱩᱜ ᱠᱟᱱᱟ, ᱯᱟᱸᱪ ᱚᱱᱠᱟ ᱯᱟᱸᱪ ᱫᱚᱥ᱾
ᱦᱩᱸ
ᱤᱱᱟᱹ ᱠᱷᱟᱹᱛᱤᱨ ᱛᱮ ᱚᱱᱟ ᱨᱮᱱᱟᱜ ᱯᱷᱚᱨᱚᱢ ᱠᱚᱠᱚ ᱟᱲᱟᱜᱮᱜᱼᱟ ᱛᱚ ᱚᱱᱟ ᱠᱚᱜᱮ ᱧᱮᱞ ᱵᱟᱲᱟ ᱦᱩᱭᱩᱜ ᱟᱫᱚ ᱪᱮᱛᱟᱱ ᱥᱮᱫ ᱫᱚ ᱧᱮᱞ ᱵᱟᱝ ᱦᱩᱭᱩᱜᱼᱟ ᱠᱚᱞᱮᱡᱽ ᱨᱮᱱᱟᱜ ᱜᱮᱡᱩᱭᱮᱥᱚᱱ ᱠᱚ ᱠᱚᱨᱟᱣ ᱠᱟᱛᱮ ᱢᱚᱱᱮ ᱠᱟᱱᱟ ᱪᱮᱜ ᱞᱮᱠᱟ ᱮᱠᱷᱚᱱ
ᱵᱟᱝ ᱤᱧᱟᱹᱜ ᱦᱤᱥᱟᱹᱵᱽ ᱛᱮ ᱫᱚ ᱤᱧ ᱯᱚᱲᱦᱟᱣ ᱜᱤᱧ ᱧᱮᱞ ᱠᱮᱫᱟ ᱛᱚ ᱚᱱᱟ ᱦᱚᱛᱮ ᱛᱮ ᱦᱩᱭᱩᱜ ᱠᱟᱱᱟ ᱟᱢ ᱡᱩᱫᱤ ᱱᱤᱛᱚᱜ ᱠᱚᱞᱮᱡᱽ ᱮᱢ ᱵᱷᱚᱨᱛᱤᱜ ᱠᱟᱱᱟᱭ ᱛᱚ ᱱᱤᱛᱚᱜ ᱜᱮ ᱱᱤᱛᱚᱜ ᱜᱮ ᱠᱳᱪᱤᱝ ᱦᱟᱛᱟᱣ ᱫᱚ ᱫᱚᱨᱠᱟᱨ ᱠᱟᱱᱟ᱾
ᱦᱩᱸ
ᱠᱳᱪᱤᱝ ᱦᱟᱛᱟᱣ ᱫᱚ ᱱᱤᱛᱚᱜ ᱜᱮ ᱫᱚᱨᱠᱟᱨ ᱠᱟᱱᱟ᱾ ᱠᱟᱨᱚᱱ ᱟᱢ ᱛᱚ ᱠᱚᱞᱮᱡᱽ ᱟᱨᱴᱥ ᱛᱮᱢ ᱯᱟᱲᱦᱟᱜ ᱠᱟᱱᱟ ᱟᱢ ᱫᱚ ᱠᱳᱱᱳ ᱤᱭᱟᱹ ᱤᱭᱟᱹ ᱥᱟᱵᱽᱡᱮᱠᱴ ᱫᱚ ᱵᱟᱢ ᱦᱟᱛᱟᱣᱟ ᱤᱭᱟᱹ ᱚᱱᱟᱨᱥ ᱛᱮᱢ
ᱵᱟᱝ ᱵᱟᱝ
ᱚᱱᱟᱨᱥ ᱛᱮᱢ ᱠᱚᱨᱟᱣ, ᱛᱟᱦᱚᱞᱮ ᱡᱚᱠᱷᱚᱱ ᱚᱱᱟᱨᱥ ᱛᱮ ᱵᱟᱢ ᱠᱚᱨᱟᱣ ᱛᱟᱦᱚᱞᱮ ᱠᱷᱟᱱ ᱫᱚ ᱟᱢ ᱱᱤᱛᱚᱜ ᱠᱳᱪᱤᱝ ᱦᱟᱛᱟᱣ ᱦᱚᱸ ᱫᱚᱨᱠᱟᱨ ᱠᱟᱱᱟ᱾ ᱢᱤᱫ ᱫᱤᱱ ᱵᱟᱨ ᱫᱤᱱ ᱠᱚᱞᱮᱡᱽ ᱮᱢ ᱪᱟᱞᱟᱜᱼᱟ, ᱟᱨ ᱢᱤᱫ ᱫᱤᱱ ᱵᱟᱨ ᱫᱤᱱ ᱠᱳᱪᱤᱝ ᱮᱢ ᱪᱟᱞᱟᱜᱼᱟ᱾
ᱠᱚᱢᱯᱮᱴᱤᱵᱷ ᱮᱠᱡᱟᱢ ᱠᱚ ᱮᱢ ᱠᱟᱜᱼᱟ ᱥᱮ ᱵᱟᱝ?
ᱮᱢ ᱠᱟᱹᱜᱼᱟ. ᱧ
ᱟᱪᱪᱷᱟ
ᱮᱢ ᱫᱩᱧ ᱮᱢ ᱠᱟᱫᱟ ᱵᱟᱫ ᱮᱢ ᱫᱚᱨᱠᱟᱨ ᱫᱚ ᱮᱢ ᱠᱟᱹᱫᱟᱹᱧ ᱵᱟᱨ ᱯᱮ ᱫᱷᱟᱣ ᱤᱧ ᱠᱟᱴᱟᱣ ᱠᱟᱱᱟ᱾ ᱚᱱᱟ ᱯᱚᱨᱮ ᱜᱮ
ᱢᱟᱱᱮ ᱮᱠᱡᱟᱢ ᱨᱮ ᱥᱮ ᱢᱟᱴ ᱯᱷᱟᱴ ᱠᱚᱨᱮ? ᱮᱠᱡᱟᱢ ᱨᱮᱜᱮ ᱥᱮ ᱢᱟᱴ ᱯᱟᱴ ᱠᱚᱨᱮ?
ᱮᱠᱡᱟᱢ ᱨᱮᱜᱮ ᱚᱱᱟ ᱞᱟᱥᱴ ᱯᱚᱡᱤᱥᱮᱱ ᱨᱮ ᱠᱟᱴᱟᱣ
ᱚᱱᱟ ᱥᱤᱞᱮᱠᱥᱮᱱ ᱠᱚᱨᱮ
ᱚᱸ
ᱡᱚᱠᱷᱚᱱ ᱥᱤᱞᱮᱠᱥᱮᱱ ᱦᱩᱭᱩᱜ ᱠᱟᱱᱟ ᱠᱟᱴᱟᱜ ᱠᱟᱱᱟ, ᱦᱚᱭᱛᱚ ᱯᱨᱚᱛᱷᱚᱢ ᱨᱮ ᱦᱩᱭ ᱠᱟᱱᱟ ᱫᱤᱛᱤᱭᱚ ᱨᱮ ᱡᱚᱠᱷᱚᱱ ᱩᱱ ᱥᱚᱢᱚᱭ ᱫᱚ ᱠᱟᱴᱟᱜ ᱠᱟᱱᱟ ᱦᱚᱭ ᱵᱷᱮᱨᱤᱯᱷᱤᱠᱮᱥᱮᱱ ᱨᱮ ᱵᱟᱨ ᱫᱷᱟᱣ ᱤᱧ ᱠᱟᱴᱟᱣ ᱠᱟᱱᱟ᱾
ᱦᱚᱸ
ᱚᱱᱠᱟ ᱦᱩᱭᱩᱜ ᱜᱮᱭᱟ᱾ ᱱᱤᱛᱚᱜ ᱦᱚᱸᱭ ᱟᱨ ᱦᱚᱸ ᱢᱟᱱᱮ ᱯᱩᱨᱟᱹ ᱟᱴ ᱢᱟᱥ ᱜᱟᱱ ᱠᱳᱱᱳ ᱯᱟᱲᱦᱟᱜ ᱤᱭᱟᱹᱨᱮ ᱵᱟᱹᱱᱩᱜ ᱤᱧ ᱠᱟᱹᱧᱟ᱾ ᱛᱟᱯᱚᱨᱮ ᱱᱚᱜᱼᱚᱭ ᱟᱨ ᱦᱚᱸ ᱱᱤᱛᱚᱜ ᱥᱩᱨᱩ ᱦᱩᱭᱩᱜ ᱞᱟᱹᱜᱤᱫ᱾ ᱱᱤᱛᱚᱜ ᱜᱮᱛᱚ ᱟᱨ ᱦᱚᱸ ᱪᱟᱥ ᱥᱩᱨᱩᱜ ᱠᱟᱱᱟ᱾ ᱚᱱᱟ ᱜᱮ ᱪᱮᱫ ᱪᱤᱠᱟᱹᱜ
ᱦᱮᱸ ᱪᱟᱥ ᱦᱚᱸ ᱱᱮᱛᱟᱨ ᱫᱤᱱ ᱦᱮᱡ ᱮᱱᱟᱛᱚ
ᱥᱚᱢᱚᱭ ᱠᱚ ᱵᱟᱭ ᱧᱟᱢᱚᱜᱼᱟ ᱟᱨᱠᱷᱤ ᱪᱟᱥ ᱫᱤᱱ ᱛᱚ᱾
ᱟᱨ ᱢᱟᱜ ᱢᱚᱬᱮ ᱠᱚ ᱦᱩᱭ. ᱱᱟᱥᱮ ᱵᱟᱝ ᱚᱱᱛᱮ ᱫᱚ? ᱢᱟᱜ ᱢᱚᱬᱮ ᱠᱚ ᱦᱩᱭᱱᱟᱥᱮ ᱵᱟᱝ ᱚᱱᱛᱮ ᱫᱚ?
ᱢᱟᱜᱼᱢᱚᱬᱮ ᱫᱚ ᱱᱚᱛᱮ ᱫᱚ ᱡᱚᱢᱚᱠ ᱛᱮᱜᱮ ᱦᱩᱭᱩᱜ ᱜᱮᱭᱟ᱾ ᱟᱵᱚ ᱡᱮᱢᱚᱱ ᱵᱟᱸᱠᱩᱲᱟ ᱢᱮᱫᱽᱱᱤᱯᱩᱨ ᱱᱚᱣᱟ ᱠᱚᱨᱮᱫ ᱫᱚ ᱡᱷᱟᱲᱜᱨᱟᱢ ᱱᱚᱣᱟ ᱠᱚᱨᱮᱫ ᱫᱚ ᱡᱚᱢᱚᱠ ᱛᱮᱜᱮ ᱢᱟᱜ ᱢᱚᱬᱮ ᱫᱚ ᱦᱩᱭᱩᱜᱼᱟ᱾
ᱦᱩᱸ
ᱢᱟᱜ ᱢᱚᱬᱮ ᱠᱚᱫᱚ ᱦᱩᱭᱱᱟ᱾
ᱦᱩᱸ ᱟᱨ ᱪᱮᱫ ᱮᱢ ᱞᱟᱹᱭᱮᱫ ᱛᱟᱦᱮᱸᱫ?
ᱠᱚᱞᱮ ᱠᱚᱞᱮᱡᱽ ᱯᱟᱲᱦᱟᱣ ᱯᱟᱲᱦᱟᱣ ᱛᱮᱜᱮ ᱠᱳᱪᱤᱝ ᱫᱚ ᱪᱟᱞᱟᱜ ᱴᱷᱤᱠᱟ᱾
ᱦᱮᱸ
ᱱᱤᱛ ᱠᱷᱚᱱ ᱵᱟᱢ ᱪᱟᱞᱟᱣ ᱞᱮᱠᱷᱟᱱ ᱟᱞᱮ ᱡᱮᱢᱚᱱ ᱴᱷᱚᱠᱟᱣ ᱠᱟᱱᱟᱞᱮ ᱟᱞᱮ ᱤᱧ ᱤᱧᱟᱹᱜ ᱜᱤᱧ ᱞᱟᱹᱭ ᱮᱫᱟ ᱾ ᱤᱧ ᱡᱮᱢᱚᱱ ᱞᱟᱦᱟᱛᱮ ᱠᱚᱞᱮᱡᱽ ᱤᱧ ᱯᱟᱲᱦᱟᱣ ᱮᱱᱟ ᱾ ᱠᱚᱞᱮᱡᱽ ᱤᱧ ᱠᱚᱢᱯᱞᱤᱴ ᱠᱮᱫᱟ ᱾ ᱠᱚᱞᱮᱡᱽ ᱠᱚᱢᱯᱞᱤᱴ ᱯᱚᱨᱮ ᱛᱟᱯᱚᱨᱮ ᱟᱭ ᱴᱤ ᱟᱭ ᱤᱧ ᱠᱚᱨᱟᱣ ᱠᱮᱫᱟ ᱾ ᱚᱱᱟ ᱯᱚᱨᱮ ᱛᱟᱯᱚᱨᱮ ᱛᱚ ᱤᱭᱟᱹᱧ ᱯᱟᱲᱦᱟᱜ ᱠᱟᱱᱟ ᱠᱚᱢᱯᱤᱴᱤᱯ ᱨᱮᱭᱟᱜ ᱚᱠᱛᱚ ᱚᱱᱟ ᱞᱟᱦᱟ ᱨᱮᱜᱮ ᱥᱚᱵ ᱚᱱᱟ ᱞᱟᱦᱟ ᱠᱷᱚᱱ ᱜᱮ ᱡᱚᱠᱷᱚᱱ ᱠᱚ ᱮᱭᱤᱪᱮᱥ ᱠᱚ ᱮᱢ ᱫᱤᱠᱩ ᱠᱚᱫᱚ ᱩᱱᱠᱩ ᱫᱚ ᱩᱱ ᱨᱮᱜᱮ ᱩᱱ ᱠᱷᱚᱱ ᱜᱮᱠᱚ ᱯᱟᱲᱦᱟᱜ ᱠᱟᱱᱟ ᱩᱱᱠᱩ ᱫᱚ ᱩᱱ ᱨᱮᱜᱮ ᱩᱱ ᱠᱷᱚᱱ ᱯᱟᱲᱦᱟᱣ ᱯᱟᱲᱦᱟᱣ ᱨᱮ ᱩᱱᱠᱩᱣᱟᱜ ᱫᱚ ᱥᱚᱵ ᱵᱟᱲᱟᱭ ᱴᱷᱤᱠ ᱠᱟᱫᱟᱠᱚ ᱟᱫᱚ ᱱᱤᱡᱮ ᱫᱚ ᱢᱟᱱᱮ ᱟᱢ ᱡᱮᱢᱚᱱ ᱮᱢ ᱞᱟᱹᱭ ᱠᱚᱞᱮᱡ ᱤᱧ ᱠᱚᱢᱯᱞᱤᱴ ᱞᱮᱜᱮ ᱛᱟᱯᱚᱨᱮᱧ ᱯᱟᱲᱦᱟᱜᱼᱟ ᱚᱱᱠᱟ ᱠᱟᱛᱮᱫ ᱫᱚ ᱵᱟᱝ ᱦᱩᱭᱩᱜᱼᱟ ᱾ ᱚᱱᱟᱛᱮ ᱤᱧᱤᱧ ᱞᱟᱹᱭᱫᱟᱧ ᱡᱟᱦᱟᱸ ᱤᱧ ᱤᱧ ᱡᱟᱦᱟᱸᱧ ᱵᱩᱪ ᱠᱟᱜᱼᱟ ᱵᱟᱲᱟᱭ ᱠᱟᱹᱫᱟᱹᱧ
ᱦᱩᱸ ᱢᱟᱱᱮ ᱱᱚᱣᱟ ᱫᱚ ᱥᱩᱫᱩ ᱰᱤᱜᱽᱨᱤ ᱧᱟᱢ ᱜᱮ ᱦᱳᱭᱳᱜᱼᱟ ᱾
ᱦᱩᱸ ᱦᱩᱸ ᱦᱩᱸ ᱚᱱᱟ ᱛᱮ ᱞᱟᱹᱭᱫᱟ ᱡᱮ ᱯᱟᱲᱦᱟᱜ ᱱᱤᱛᱚᱜ ᱨᱮᱜᱮ ᱵᱷᱚᱨᱛᱤᱜ ᱢᱮ ᱟᱢ ᱱᱚᱰᱮ ᱦᱚᱸ ᱵᱟᱨ ᱫᱤᱱ ᱮᱢ ᱪᱟᱞᱟᱜᱼᱟ ᱠᱮᱞᱟᱥ ᱦᱟᱸᱱᱰᱮ ᱦᱚᱸ ᱵᱟᱨ ᱫᱤᱱ ᱮᱢ ᱪᱟᱞᱟᱜᱼᱟ ᱾
ᱠᱚᱞᱮᱡᱽ ᱫᱚ ᱥᱚᱵ ᱫᱤᱱ ᱵᱟᱢ ᱪᱟᱞᱟᱜᱼᱟ ᱾
ᱦᱩᱸ ᱾
ᱱᱚᱣᱟ ᱠᱷᱟᱡᱽ ᱫᱚ ᱱᱚᱱᱛᱮ ᱦᱚᱸ ᱵᱟᱲᱟᱭ ᱮᱱᱟ ᱟᱨ ᱱᱚᱱᱛᱮ ᱦᱚᱸ ᱯᱟᱲᱦᱟᱣ ᱪᱟᱞᱟᱜᱼᱟ ᱾
ᱦᱩᱸ ᱦᱩᱸ ᱾
ᱚᱱᱟ ᱦᱚᱛᱮᱡ ᱛᱮ ᱤᱧᱟᱹᱜ ᱦᱤᱥᱟᱹᱵ ᱛᱮ ᱚᱱᱟᱜᱮ ᱞᱟᱹᱭᱟᱹᱧ ᱟᱨ ᱵᱟᱠᱷᱟᱡ ᱟᱯᱮ ᱚᱸᱰᱮ ᱫᱚ ᱞᱟᱞᱜᱚᱲ ᱞᱟᱞᱜᱚᱲ ᱨᱮ ᱢᱮᱱᱟᱜ ᱟᱠᱟᱫᱟ ᱛᱚ ᱾
ᱦᱮᱸ ᱞᱟᱞᱜᱚᱲ ᱨᱮ ᱢᱤᱫᱴᱟᱝ ᱢᱮᱱᱟᱜᱼᱟ, ᱚᱸᱰᱮ ᱤᱭᱟᱹ ᱟᱞᱮᱨᱮᱱ ᱡᱟᱦᱟᱸᱭ ᱠᱚ ᱟᱞᱮᱭᱟᱜ ᱵᱮᱪ ᱨᱮ ᱡᱟᱦᱟᱸᱭ ᱠᱚ ᱢᱟᱫᱽᱫᱷᱚᱢᱤᱠ ᱮᱭᱤᱪᱮᱥ ᱡᱟᱦᱟᱸᱭ ᱱᱤᱛᱚᱜ ᱞᱮ ᱮᱢ ᱞᱮᱫ ᱚᱸᱰᱮ ᱵᱟᱨᱭᱟ ᱯᱮᱭᱟ ᱠᱚ ᱪᱟᱞᱟᱣ ᱠᱟᱱᱟ ᱵᱷᱚᱨᱛᱤ ᱟᱠᱟᱱ ᱛᱟᱞᱮᱭ ᱟᱠᱚ ᱚᱸᱰᱮ ᱚᱸᱰᱮ ᱜᱮᱠᱚ ᱛᱟᱦᱮᱱᱟ ᱾
ᱦᱩᱸ ᱾
ᱦᱳᱥᱴᱮᱞ ᱠᱚᱨᱮ ᱢᱮᱱᱟᱜ-ᱟ, ᱚᱱᱛᱮ ᱜᱮ ᱪᱟᱞᱟᱣ ᱦᱩᱭᱩᱜᱼᱟ ᱥᱮ ᱪᱮᱫ ᱪᱤᱠᱟᱹ ᱦᱩᱭᱩᱜᱼᱟ ᱫᱮᱠᱷᱤ ᱧᱮᱞ ᱟᱫᱚ ᱮᱰᱢᱤᱥᱚᱱ ᱦᱩᱭᱱᱟ ᱛᱚ ᱤᱭᱟᱹ ᱨᱮ
ᱵᱟᱝ ᱚᱱᱟ ᱦᱚᱸᱛᱚᱧ ᱞᱟᱹᱭᱫᱟ ᱡᱩᱫᱤ ᱠᱚᱞᱮᱡᱽ ᱮᱢ ᱪᱟᱞᱟᱜ ᱠᱷᱟᱱ ᱠᱚᱞᱮᱡᱽ ᱦᱚᱸ ᱫᱚᱨ ᱰᱤᱜᱽᱨᱤ ᱦᱚᱸ ᱫᱚᱨᱠᱟᱨ ᱠᱟᱱ ᱜᱮᱭᱟ ᱾ ᱰᱤᱜᱽᱨᱤ ᱦᱚᱸ ᱫᱚᱨᱠᱟᱨ ᱠᱟᱱ ᱜᱮᱭᱟ ᱚᱱᱟᱛᱮ ᱞᱟᱹᱭᱫᱟ ᱠᱚᱞᱮᱡᱽ ᱮᱢ ᱪᱟᱞᱟᱜᱼᱟ ᱱᱚᱱᱛᱮ ᱦᱚᱸ ᱵᱟᱨ ᱫᱤᱱ ᱠᱟᱛᱮᱢ ᱪᱟᱞᱟᱣᱱᱟ ᱠᱚᱞᱮᱡᱽ ᱵᱟᱨ ᱫᱤᱱ ᱠᱟᱛᱮ ᱚᱲᱟᱜ ᱨᱮᱦᱚᱸ ᱠᱟᱹᱢᱤ ᱠᱚ ᱦᱩᱭᱩᱜᱼᱟ ᱛᱟᱦᱚᱞᱮ ᱠᱷᱟᱱ ᱫᱚ ᱚᱱᱮ ᱚᱱᱠᱟ
ᱦᱩᱸ ᱾
ᱠᱚᱞᱮᱡᱽ ᱨᱮ ᱡᱩᱫᱤ ᱵᱟᱨ ᱫᱤᱱ ᱠᱟᱛᱮᱢ ᱛᱟᱦᱮᱱᱟ ᱛᱟᱹᱣ ᱨᱮᱦᱚᱸ ᱛᱟᱹᱣ ᱨᱮᱦᱚᱸ ᱥᱤᱠᱥᱴᱤ ᱯᱟᱨᱥᱮᱱ ᱯᱡᱮᱱᱴ ᱴᱷᱤᱠ ᱜᱮ ᱦᱩᱭᱩᱜᱼᱟ ᱾
ᱦᱩᱸ ᱾
ᱡᱮᱢᱚᱱ ᱟᱞᱮ ᱡᱟᱦᱟᱸ ᱠᱚᱨᱮ ᱠᱚᱞᱮᱡᱽ ᱨᱮ ᱯᱟᱲᱦᱟᱣ ᱠᱟᱱᱟᱞᱮ ᱥᱚᱵ ᱨᱮ ᱯᱨᱡᱮᱱ ᱠᱤᱱᱛᱩ ᱢᱟᱠᱥ ᱫᱚᱨᱠᱟᱨ
ᱦᱩᱸ ᱵᱟᱝ ᱯᱷᱟᱭᱤᱱ ᱟᱹᱱᱤᱡ ᱟᱠᱚ
ᱦᱩᱸ ᱯᱷᱟᱭᱤᱱ ᱵᱟᱠᱷᱟᱡᱽ ᱮᱠᱡᱟᱢ ᱨᱮ ᱫᱩᱲᱩᱵ ᱵᱟᱢ ᱧᱟᱢᱟ ᱾
ᱦᱩᱸ ᱾
ᱜᱟᱨᱡᱮᱱ ᱠᱚᱞ ᱟᱠᱚ ᱾
ᱦᱩᱸ ᱾
ᱦᱩᱸ ᱾
ᱟᱨ ᱠᱚᱞᱮᱡᱽ ᱫᱚ ᱛᱟᱦᱚᱞᱮ ᱚᱠᱟᱨᱮ?
ᱠᱚᱞᱮᱡᱽ ᱫᱚ ᱦᱩᱭᱩᱜ ᱠᱟᱱᱟ ᱱᱚᱸᱰᱮ ᱜᱮ ᱟᱞᱮ ᱨᱟᱱᱤᱵᱟᱸᱫ ᱟᱸᱡᱚᱢ ᱟᱠᱟᱫᱟ ᱾
ᱦᱩᱸ ᱨᱟᱱᱤᱵᱟᱸᱫ ᱟᱸᱡᱚᱢ ᱟᱠᱟᱫᱤᱧ ᱾
ᱱᱚᱣᱟ ᱨᱟᱱᱤᱵᱟᱸᱫ ᱠᱚᱢᱯᱮᱱ ᱠᱚ ᱞᱟᱹᱭᱚᱜᱼᱟ᱾
ᱦᱩᱸ ᱾ ᱪᱟᱞᱟᱣ ᱫᱚ ᱵᱟᱝ ᱦᱩᱭ ᱠᱟᱱᱟ ᱢᱚᱴᱟᱢᱩᱴᱤ ᱟᱫᱚᱢ ᱟᱸᱡᱚᱢ ᱫᱚ ᱦᱩᱭ ᱠᱟᱱᱟ ᱾
ᱚᱱᱟ ᱠᱚᱞᱮᱡᱽ ᱨᱮᱜᱮ ᱯᱟᱲᱦᱟᱣ ᱦᱩᱭ
ᱦᱮᱸ ᱦᱮᱸ
ᱚᱱᱟ ᱛᱮᱜᱮ ᱞᱟᱹᱭ ᱮᱫᱟ ᱠᱟᱨᱚᱱ ᱤᱧ ᱤᱧ ᱵᱩᱡᱽ ᱟᱠᱟᱫᱟ ᱱᱚᱶᱟ ᱨᱮᱭᱟᱜ ᱡᱮ ᱯᱟᱲᱦᱟᱣ
ᱦᱮᱸ
ᱪᱟᱵᱟ ᱠᱟᱛᱮᱫ ᱯᱟᱲᱦᱟᱣ ᱫᱚ ᱵᱟᱝ ᱴᱷᱤᱠ ᱜᱮᱭᱟ ᱯᱟᱲᱦᱟᱣ ᱯᱟᱲᱦᱟᱣ ᱛᱮᱜᱮ ᱱᱚᱣᱟ ᱯᱟᱲᱦᱟᱣ ᱫᱚᱨᱠᱟᱨ ᱚᱱᱟ ᱛᱮᱧ ᱢᱮᱛᱟᱢ ᱠᱟᱱᱟ ᱟᱢ ᱛᱚ ᱥᱚᱵᱽ ᱵᱟᱢ ᱥᱮᱬᱟ ᱫᱟᱲᱮᱭᱟᱜᱼᱟ ᱠᱤᱪᱷᱩᱴᱟᱜ ᱨᱮᱦᱚᱢ ᱵᱟᱲᱟᱭᱟ ᱛᱟᱯᱚᱨᱮ ᱟᱨᱦᱚᱸ ᱫᱚ ᱴᱷᱤᱠ ᱜᱮᱭᱟ ᱟᱨ ᱰᱤᱜᱽᱨᱤ ᱫᱚ ᱫᱚᱨᱠᱟᱨ ᱠᱟᱱ ᱜᱮᱭᱟ ᱡᱚᱠᱷᱚᱱ ᱡᱟᱦᱟᱱᱟᱜ ᱯᱷᱚᱨᱚᱢᱮᱢ ᱯᱷᱤᱞᱟᱯᱼᱟ ᱩᱱ ᱥᱚᱢᱚᱭ ᱫᱚ ᱰᱤᱜᱽᱨᱤ ᱠᱚ ᱯᱟᱸᱡᱟᱭᱟ ᱩᱱ ᱫᱚ ᱟᱫᱚ ᱡᱮ
ᱦᱮᱸ ᱦᱮᱸ ᱜᱨᱮᱡᱩᱭᱮᱥᱚᱱᱴᱟᱜ ᱠᱚᱨᱟᱣ ᱠᱟᱜ ᱦᱩᱭᱩᱜᱼᱟ ᱚᱱᱟ ᱚᱱᱟ ᱢᱚᱫᱽᱫᱷᱮ ᱨᱮᱜᱮ ᱦᱟᱛᱟᱣ ᱦᱩᱭᱩᱜᱼᱟ
ᱦᱮᱸ ᱥᱟᱱᱛᱟᱹᱞᱤᱢ ᱦᱟᱛᱟᱣ ᱮᱫᱟ ᱵᱟᱝ
ᱦᱮᱸ ᱦᱮᱸ ᱦᱮ ᱥᱟᱱᱛᱟᱞᱤᱼᱼ
ᱦᱩᱸ ᱤᱧ
ᱦᱮᱸ
ᱚᱞ ᱠᱚ
ᱢᱟᱱᱮ ᱪᱤᱠᱤ ᱪᱤᱠᱤᱛᱮ ᱴᱟᱭᱤᱯ ᱠᱚᱢ ᱫᱟᱲᱮᱭᱟᱜ ᱜᱮᱭᱟ ᱛᱚ
ᱦᱮᱸ ᱢᱟᱱᱮ ᱱᱤᱛᱚᱜ ᱫᱚ ᱵᱟᱹᱧ ᱫᱟᱲᱮᱭᱟᱜ ᱜᱮᱭᱟ ᱦᱤᱲᱤᱧ ᱟᱹᱰᱤ ᱞᱟᱦᱟ ᱨᱮ ᱟᱹᱰᱤ ᱞᱟᱦᱟᱨᱮ ᱡᱮ ᱯᱟᱲᱦᱟᱣ ᱟᱠᱟᱫᱟ
ᱦᱮᱸ ᱪᱤᱠᱤ ᱛᱮ ᱱᱚᱸᱰᱮ ᱴᱟᱭᱤᱯ ᱵᱟᱢ ᱫᱟᱲᱮᱭᱟᱜᱼᱟ ᱦᱮᱸ
ᱱᱮᱛᱟᱨ ᱟᱨᱦᱚᱸ ᱯᱟᱲᱦᱟᱜ ᱞᱟᱜᱟᱜᱼᱟ ᱛᱚᱵᱮ ᱡᱮ ᱴᱷᱤᱠ ᱟᱨᱦᱚᱸ ᱫᱟᱲᱮ
ᱦᱮᱸ ᱟᱫᱚ ᱚᱱᱟ ᱠᱷᱚᱱ ᱠᱤ ᱢᱟᱱᱮ ᱠᱤᱪᱷᱩ ᱫᱤᱱ ᱴᱟᱪ ᱴᱟᱪ ᱨᱮᱢ ᱛᱟᱦᱮᱱ ᱢᱟ ᱴᱷᱤᱠ ᱜᱮᱭᱟ ᱚᱱᱟ ᱠᱷᱚᱱ ᱡᱩᱫᱤ ᱠᱟᱹᱴᱤᱡ ᱮᱢ ᱥᱟᱦᱟ ᱟᱠᱟᱱᱟ ᱟᱫᱚ ᱚᱱᱟ ᱟᱨᱚ ᱜᱷᱩᱨᱮ ᱤᱭᱟᱹ ᱛᱮ ᱟᱹᱰᱤ ᱥᱚᱢᱚᱭ ᱞᱟᱜᱟᱜᱼᱟ
ᱵᱟᱝ ᱫᱚ ᱟᱹᱰᱤ ᱫᱤᱱ ᱟᱹᱰᱤ ᱫᱤᱱ ᱥᱟᱦᱟ ᱫᱚ ᱱᱚᱜᱼᱚᱭ ᱪᱟᱨ ᱯᱟᱸᱪ ᱪᱷᱚ ᱵᱚᱪᱷᱚᱨ ᱜᱟᱱ ᱟᱨᱠᱤ ᱞᱟᱥ ᱠᱩᱲᱤ ᱠᱩᱲᱤ ᱨᱮᱜᱮ ᱟᱲᱟᱜ ᱟᱠᱟᱫᱟ ᱟᱨ ᱤᱧ ᱛᱚ ᱵᱟᱹᱧ ᱠᱚᱨᱟᱣ ᱠᱮᱫᱟ ᱯᱟᱲᱦᱟᱣ ᱫᱚ ᱵᱟᱝ ᱤᱧ ᱱᱤᱡᱮ ᱠᱷᱚᱱ ᱵᱟᱲᱟᱭ ᱛᱟᱦᱮᱸᱜ ᱤᱧ ᱯᱟᱲᱦᱟᱜ ᱛᱟᱦᱮᱸᱜ ᱤᱧ ᱯᱟᱲᱦᱟᱜ ᱛᱟᱦᱮᱸᱜ ᱞᱮ ᱚᱱᱟ ᱛᱮ
ᱦᱩᱸ ᱦᱩᱸ ᱦᱩᱸ ᱟᱨ ᱱᱤᱡᱮ ᱦᱚᱸ ᱛᱚ ᱚᱱᱠᱟᱜᱮ ᱢᱟᱱᱮ ᱚᱱᱟ ᱥᱟᱱᱛᱟᱞᱤ ᱛᱮᱫᱚ ᱯᱟᱲᱦᱟᱣ ᱫᱚ ᱵᱟᱝ ᱦᱩᱭᱩᱜᱼᱟ ᱥᱮ ᱤᱥᱠᱩᱞ ᱨᱮᱦᱚᱸ ᱪᱟᱞᱟᱜ ᱵᱟᱝ ᱦᱩᱭ ᱟᱠᱟᱱᱟ ᱵᱮᱝᱞᱩ ᱵᱟᱝᱞᱟ ᱢᱤᱰᱤᱭᱟᱢ ᱨᱮᱜᱮ ᱯᱟᱲᱦᱟᱣ ᱫᱚ ᱦᱩᱭ ᱟᱠᱟᱱᱟ ᱟᱫᱚ ᱤᱧ ᱫᱟᱫᱟ ᱞᱟᱹᱭᱟᱭ ᱥᱟᱱᱛᱟᱞᱤ ᱢᱤᱰᱤᱭᱟᱢᱻ ᱨᱮ ᱵᱷᱚᱨᱛᱤ ᱞᱮᱱᱟᱭ ᱛᱚ ᱩᱱᱤᱜᱮ ᱵᱚᱭ ᱠᱚ ᱟᱹᱜᱩ ᱵᱟᱲᱟ ᱠᱤᱧᱟᱭ ᱩᱱᱤᱜᱮ ᱚᱱᱟᱛᱮᱧ ᱯᱟᱲᱦᱟᱣ ᱠᱟᱛᱮᱧ ᱥᱮᱬᱟ ᱟᱠᱟᱜᱼᱟ ᱩᱱᱤᱫᱚ ᱠᱚᱞᱮᱡᱽᱼᱮ ᱥᱟᱱᱛᱟᱞᱤ ᱛᱮ ᱞᱟᱹᱜᱤᱫ ᱥᱟᱱᱛᱟᱞᱤ ᱨᱮᱫᱚ ᱪᱟᱱᱥ ᱧᱟᱢ ᱨᱮᱱᱟᱜ ᱟᱹᱰᱤ ᱠᱤᱪᱷᱩ ᱜᱮ ᱥᱚᱢᱵᱷᱚᱵᱚᱱᱟ ᱢᱮᱱᱟᱜᱼᱟ ᱟᱹᱰᱤ ᱠᱤᱪᱷᱩ ᱜᱮ ᱞᱟᱹᱜᱩ ᱦᱩᱭᱩᱜ ᱠᱟᱱᱟ ᱛᱚ ᱱᱮᱛᱟᱨ ᱞᱟᱹᱜᱩᱭᱮᱫᱼᱟ ᱠᱚ ᱚᱱᱟᱜᱮ ᱫᱮᱠᱷᱤ
ᱟᱹᱰᱤ ᱥᱟᱺᱜᱤᱧᱚᱜᱼᱟ
ᱦᱮᱸ
ᱦᱮᱸ ᱟᱨ ᱵᱟᱹᱧ
ᱟᱢ ᱫᱚ ᱥᱟᱺᱜᱤᱧᱚᱜᱼᱟᱢ ᱛᱚ ᱟᱢ ᱫᱚ
ᱦᱮᱸ ᱦᱮᱸ
ᱮᱸ ᱵᱟᱠᱷᱟᱡ ᱫᱚ ᱟᱨᱟᱢᱵᱟᱜᱽ ᱫᱚ ᱱᱮᱛᱟᱡᱤ ᱵᱷᱟᱵᱮ ᱢᱚᱦᱟ ᱵᱤᱫᱽᱫᱟᱞᱚᱭ ᱫᱚ ᱦᱟᱛᱟᱣ ᱠᱚᱜᱮᱭᱟ ᱠᱚ ᱦᱮᱸ ᱟᱞᱮ ᱥᱮᱜ ᱨᱮ ᱡᱟᱦᱟᱸ ᱛᱤᱱᱟᱹᱜ ᱜᱤᱫᱽᱨᱟᱹ ᱥᱚᱵ ᱚᱸᱰᱮ ᱜᱮᱠᱚ ᱪᱟᱞᱟᱜ ᱜᱮᱭᱟ ᱵᱮᱥᱤᱨ ᱵᱷᱟᱜᱽ᱾
ᱩᱜ
ᱩᱝᱠᱩ ᱫᱚ ᱥᱚᱵ ᱚᱱᱛᱮ ᱜᱮᱠᱚ ᱪᱟᱞᱟᱜ ᱜᱮᱭᱟ
ᱩᱸ
ᱛᱟᱨᱯᱚᱨᱮ ᱟᱨᱟᱢ ᱵᱟ ᱡᱚᱠᱷᱚᱱ ᱤᱭᱩᱱᱤᱵᱷᱟᱨᱥᱤᱴᱤ ᱤᱭᱟᱹᱭᱟᱠᱚ ᱮᱢ ᱮ ᱠᱚᱨᱟᱣ ᱞᱟᱹᱜᱤᱫ ᱦᱚᱭ ᱚᱱᱟ ᱵᱤᱥᱥᱚ ᱵᱷᱟᱨᱚᱛᱤ ᱤᱭᱩᱱᱤᱵᱷᱟᱨᱥᱤᱴᱤ ᱟᱯᱮ
ᱵᱤᱫᱫᱟᱥᱟᱜᱚᱨ ᱵᱤᱫᱽᱫᱟᱥᱟᱜᱚᱨ ᱤᱭᱩᱱᱤᱵᱷᱟᱨᱥᱤᱴᱤ ᱚᱸᱰᱮ ᱠᱚ ᱪᱟᱞᱟᱜ ᱵᱤᱫᱟᱥᱟᱜᱚᱨ ᱤᱭᱩᱱᱤᱵᱷᱟᱨᱥᱤᱴᱤ ᱟᱨ ᱵᱟᱠᱷᱟᱡ ᱫᱚ ᱥᱟᱱᱛᱤᱠ ᱟᱨ ᱟᱞᱮ ᱚᱸᱰᱮ ᱵᱟᱠᱩᱲᱟ ᱥᱮᱴᱤ ᱨᱮ ᱟᱫᱮ
ᱟᱸ
ᱟᱹᱰᱤ ᱠᱚ ᱠᱚᱨᱟᱣ ᱠᱮᱭᱟ᱾
ᱦᱚᱸ
ᱚᱱᱟᱜᱮ ᱜᱚᱞᱯᱚ ᱫᱚ ᱤᱧ ᱡᱟᱦᱟᱸ ᱛᱱᱟᱹᱜ ᱤᱧ ᱵᱟᱲᱟᱭ ᱠᱟᱫᱟ ᱚᱱᱟᱛᱮ ᱤᱧᱟᱹᱜ ᱜᱚᱞᱯᱚ ᱤᱧ ᱞᱟᱹᱭ ᱠᱮᱫᱟ ᱡᱮ ᱱᱚᱝᱠᱟ ᱠᱟᱛᱮᱜᱮ ᱮᱛᱚᱦᱚᱵ ᱴᱷᱤᱠ ᱜᱮᱭᱟ᱾
ᱧᱤᱫ ᱫᱚ ᱵᱟᱠᱷᱟᱱ ᱫᱚ ᱞᱟᱦᱟ ᱪᱟᱞᱟᱣ ᱠᱟᱛᱮᱫ ᱛᱟᱭᱚᱢ ᱥᱮᱫ ᱫᱚ ᱟᱫᱚ ᱩᱭᱦᱟᱹᱨ ᱞᱮᱠᱷᱟᱱ ᱫᱚ ᱵᱟᱢ ᱛᱤᱭᱳᱜ ᱫᱟᱲᱮᱜᱼᱟ᱾ ᱜᱮ ᱞᱟᱦᱟ ᱠᱷᱚᱱ ᱜᱮ ᱯᱮᱯᱟᱨᱤᱥᱮᱱ ᱦᱟᱛᱟᱣ ᱫᱚᱨᱠᱟᱨ ᱠᱟᱱᱟ᱾
ᱦᱩ
ᱚᱱᱟᱜᱮ ᱧᱮᱛᱟᱨ ᱫᱚ ᱟᱹᱰᱤᱜᱮ ᱤᱭᱟᱹ ᱨᱮᱱᱟᱜ ᱯᱷᱚᱨᱚᱢ ᱠᱚ ᱟᱹᱰᱤ ᱟᱲᱟᱜᱮᱜᱼᱟ ᱦᱮᱸ᱾ ᱚᱱᱟ ᱠᱚᱨᱮᱜ ᱠᱟᱹᱴᱤᱡ ᱯᱟᱲᱦᱟᱣ ᱞᱮᱠᱷᱟᱱ ᱜᱮ ᱢᱚᱴᱟᱢᱩᱴᱤ ᱪᱟᱹᱱᱥ ᱧᱟᱢ ᱨᱮᱱᱟᱜ ᱥᱚᱢᱵᱷᱚᱵᱚᱱᱟ ᱢᱮᱱᱟᱜᱼᱟ ᱩᱱᱫᱚ᱾ ᱟᱵᱚ ᱚᱱᱟ ᱠᱚ ᱥᱩᱵᱤᱫᱷᱟ ᱟᱵᱚ ᱫᱚ ᱪᱷᱟᱹᱲ ᱢᱮᱱᱟᱜ ᱫᱚ ᱠᱟᱹᱴᱤᱜ ᱠᱤᱪᱷᱩ ᱜᱮ᱾ ᱯᱟᱸᱪ ᱯᱟᱨᱥᱮᱱ ᱪᱷᱟᱹᱲ ᱢᱟᱱᱮ ᱵᱤᱨᱟᱴ ᱵᱮᱯᱟᱨ᱾ ᱮᱱ ᱥᱤ ᱥᱤ ᱠᱚ ᱢᱚᱱᱮ ᱦᱩᱭᱩᱜ ᱠᱟᱛ ᱮᱱ ᱥᱤ ᱥᱤ ᱫᱚ ᱱᱟ ᱮᱸ ᱱᱟᱭᱤᱱ ᱴᱮᱱ ᱠᱷᱚᱱ ᱠᱚᱨᱟᱣ ᱞᱮᱠᱷᱟᱱ ᱵᱷᱟᱜᱮ,